ᱨᱚᱲ ᱟᱡᱚᱢ
ᱦᱳᱭ ᱜᱚᱝᱠᱮ ᱨᱚᱲ ᱫᱚ ᱟᱡᱚᱢᱚᱜ ᱠᱟᱱ ᱜᱮᱭᱟ᱾
ᱦᱚ ᱴᱷᱤᱠ ᱜᱮᱛᱚ ᱟᱸᱡᱚᱢ ᱠᱟᱱᱟ ᱡᱟᱦᱟᱸᱱᱟᱜ ᱮ ᱵᱟᱦᱮᱨ ᱠᱷᱚᱱ?
ᱵᱟᱝ ᱵᱟᱝᱟ ᱵᱟᱝᱟ ᱵᱟᱝᱟ
ᱮ ᱜᱚᱝᱠᱮ ᱱᱤᱛᱚᱜ ᱥᱚᱢᱚᱭ ᱧᱮᱞᱚᱜᱚᱜ ᱠᱟᱱᱟ ᱮ ᱨᱩᱣᱟᱹ ᱦᱟᱹᱥᱩ ᱠᱚ ᱨᱳᱜᱽ ᱠᱚ ᱫᱚᱢᱮ ᱡᱟᱹᱥᱛᱤ ᱤᱫᱤᱜ ᱠᱟᱱᱟ? ᱱᱚᱣᱟ ᱤᱫᱤ ᱠᱟᱛᱮᱜ ᱡᱟᱦᱟᱸᱱᱟᱜ ᱮᱢ ᱞᱟᱹᱭ ᱫᱟᱲᱮᱭᱟᱜ-᱾ᱟ
ᱜᱚᱝᱠᱮ ᱨᱩᱣᱟᱹ ᱦᱟᱹᱥᱩ ᱠᱚᱫᱚ ᱡᱟᱹᱥᱛᱤᱜ ᱠᱟᱱᱟ ᱟᱫᱚ ᱱᱟᱦᱟᱜ ᱚᱱᱟ ᱫᱚ ᱟᱵᱚ ᱡᱮᱢᱚᱱ ᱦᱚᱜ-ᱚᱭ ᱡᱮᱢᱚᱱ ᱧᱮᱞᱚᱜᱚᱜ ᱠᱟᱱᱟ ᱱᱤᱛᱚᱜ ᱱᱚᱜ ᱱᱚᱜ-ᱟ ᱱᱚᱣᱟ ᱤᱭᱟᱹᱨᱮ᱾ ᱛᱚ ᱨᱩᱣᱟᱹ ᱜᱮ ᱡᱟᱹᱥᱛᱤ᱾ ᱟᱨ ᱡᱟᱦᱟ ᱞᱮᱠᱟ ᱨᱩᱣᱟᱹᱜ ᱠᱟᱱᱟ ᱠᱚ ᱢᱟᱹᱱᱢᱤ ᱠᱚ ᱟᱫᱚ ᱚᱱᱟ ᱨᱩᱣᱟᱹ ᱦᱚᱸᱠᱚ ᱯᱮ ᱢᱟᱦᱟ ᱠᱷᱚᱱ ᱢᱚᱬᱮ ᱢᱟᱦᱟ ᱠᱷᱚᱱ ᱡᱩᱫᱤ ᱡᱟᱹᱥᱛᱤ ᱨᱩᱣᱟᱹᱴᱟᱜ ᱦᱚᱲᱢᱚ ᱨᱮ ᱛᱟᱦᱮᱸ ᱵᱷᱤᱡᱟᱹᱣ ᱞᱮᱠᱷᱟᱱ ᱥᱮ ᱟᱭᱢᱟ ᱰᱷᱮᱨ ᱵᱮᱥᱛᱮ ᱚᱠᱛᱚ ᱞᱟᱜᱟᱜ ᱠᱟᱱᱟ ᱟᱨ ᱡᱩᱫᱤ ᱡᱟᱦᱟᱸᱭ ᱯᱳᱭᱞᱳ ᱠᱷᱚᱱ ᱨᱟᱱᱮ ᱡᱚᱢ ᱢᱟᱱᱮ ᱚᱱᱟ ᱚᱱᱟ ᱡᱚᱠᱷᱚᱱ ᱢᱟᱱᱮ ᱵᱩᱡ ᱫᱟᱲᱮᱭᱟᱫᱟᱭ ᱥᱮ ᱦᱚᱲᱢᱚ ᱨᱮ ᱵᱷᱤᱡᱟᱹᱣ ᱮᱱᱮ ᱵᱷᱤᱡᱟᱹᱜ ᱠᱟᱱ ᱚᱠᱛᱚ ᱨᱮ ᱡᱩᱫᱤ ᱨᱟᱱ ᱢᱩᱨᱜᱟᱹᱱ ᱠᱚᱭ ᱟᱹᱜᱩ ᱫᱟᱲᱮᱭᱟᱜ ᱠᱷᱟᱱ ᱵᱩᱡ ᱵᱟᱲᱟ ᱠᱟᱛᱮᱫ ᱛᱟᱦᱚᱞᱮ ᱱᱟᱦᱟᱜ ᱵᱮᱥᱤ ᱫᱤᱱ ᱰᱷᱮᱨ ᱫᱤᱱ ᱫᱚ ᱵᱮᱥ ᱛᱮᱫᱚ ᱚᱠᱛᱚ ᱵᱟᱭ ᱦᱟᱛᱟᱣᱮᱜ-ᱟ᱾ ᱪᱮᱫᱟᱜ ᱥᱮ ᱮᱢᱚᱱ ᱱᱚᱣᱟ ᱨᱩᱣᱟᱹ ᱠᱟᱱᱟ ᱡᱮ ᱵᱷᱟᱭᱨᱟᱥ ᱞᱮᱠᱟ ᱟᱨᱦᱚᱸ ᱢᱟᱱᱮ ᱚᱠᱟᱞᱮᱠᱟ ᱱᱚᱣᱟ ᱫᱚ ᱢᱟᱱᱮ ᱯᱮ ᱢᱟᱦᱟ ᱡᱚᱠᱷᱚᱱ ᱯᱮ ᱢᱟᱦᱟ ᱢᱚᱬᱮ ᱢᱟᱦᱟ ᱨᱩᱣᱟᱹ ᱴᱟᱜ ᱵᱷᱤᱡᱟᱹᱜ ᱟᱥᱮ ᱟᱨᱚ ᱟᱭᱢᱟ ᱟᱭᱢᱟ ᱛᱚᱠᱷᱚᱱ ᱫᱚ ᱟᱫᱚ ᱟᱥᱛᱮ ᱟᱥᱛᱮ ᱨᱮᱸᱜᱮᱡ ᱵᱟᱝ ᱛᱟᱦᱮᱱᱟ ᱟᱨᱚ ᱟᱭᱢᱟ ᱞᱮᱠᱟᱱ ᱤᱯᱷᱮᱠᱴ ᱟᱜᱩᱭ ᱟᱹᱜᱩᱭᱮᱫᱟᱭ ᱟᱫᱚ ᱚᱱᱠᱟ ᱜᱮ ᱦᱮᱸ ᱜᱚᱝᱠᱮ
ᱱᱤᱛᱚᱜ ᱧᱮᱞᱚᱜᱚᱜ ᱠᱟᱱᱟ ᱡᱮ ᱟᱵᱚᱣᱟᱜ ᱡᱟᱦᱟᱸ ᱡᱚᱢ ᱧᱩ ᱥᱮ ᱟᱹᱰᱤᱴᱟᱜ ᱜᱮ ᱵᱷᱮᱜᱟᱨ ᱟᱠᱟᱱᱟ ᱡᱟᱦᱟᱸᱱᱟᱜ ᱡᱤᱱᱤᱥ ᱜᱮ ᱮ ᱦᱩᱲᱩ ᱪᱟᱥ ᱨᱮᱦᱚᱸ ᱧᱮᱞ ᱫᱟᱵᱚᱱ ᱟᱵᱚᱣᱟᱜ ᱥᱟᱨ ᱠᱚᱵᱚᱱ ᱮᱢᱟᱜ ᱠᱟᱱᱟ ᱱᱚᱣᱟ ᱠᱚᱫᱚ᱾ ᱠᱮᱢᱤᱠᱮᱞ ᱫᱤᱭᱮ ᱵᱮᱱᱟᱣ ᱡᱤᱱᱤᱥ ᱛᱟᱨᱯᱚᱨᱮ ᱟᱵᱚ ᱱᱚᱝᱠᱟᱱ ᱯᱮᱠᱮᱴ ᱡᱚᱢᱟᱜ ᱟᱹᱰᱤ ᱡᱟᱹᱥᱛᱤ ᱵᱚᱱ ᱵᱮᱵᱚᱦᱟᱨ ᱮᱫᱟ ᱡᱚᱢ ᱮᱫᱟ ᱵᱚᱱ ᱛᱟᱨᱯᱚᱨᱮ ᱯᱟᱥ ᱯᱷᱩᱰ ᱡᱚᱢᱟᱜ ᱠᱚ ᱡᱮᱢᱚᱱ ᱮ ᱵᱟᱡᱟᱨ ᱨᱮᱵᱚᱱ ᱪᱟᱞᱟᱜ ᱠᱟᱱᱟ ᱪᱚᱯ ᱠᱚ ᱱᱚᱣᱟ ᱠᱚ ᱟᱫᱚ ᱫᱤᱱ ᱫᱤᱱ ᱛᱮ ᱟᱵᱚᱣᱟᱜ ᱦᱚᱲᱢᱚ ᱨᱮ ᱤᱯᱷᱮᱠᱴ ᱮ ᱟᱹᱜᱩᱭᱮᱫᱟ ᱦᱮᱸᱥᱮ᱾
ᱦᱳᱭ
ᱱᱚᱜ-ᱚᱝᱠᱟᱱᱟᱜ ᱟᱹᱰᱤ ᱠᱤᱪᱷᱩ ᱚᱱᱠᱟᱱᱟᱜ ᱠᱮᱢᱤᱠᱮᱞ ᱡᱚᱢᱟᱜ ᱠᱚ᱾ ᱡᱟᱦᱟᱸ ᱠᱷᱟᱹᱛᱤᱨ ᱮᱻ ᱨᱩᱣᱟᱹᱦᱟᱹᱥᱩ ᱟᱹᱰᱤ ᱜᱟᱱ ᱡᱟᱹᱥᱛᱤ ᱟᱹᱰᱤ ᱨᱚᱠᱚᱢ ᱟᱭᱢᱟ ᱞᱮᱠᱟᱱ ᱱᱟᱶᱟ ᱼ ᱱᱟᱶᱟ ᱨᱳᱜ ᱠᱚ ᱧᱮᱞᱚᱜᱚᱼᱜ ᱠᱟᱱᱟ᱾
ᱦᱳᱭ
ᱟᱪᱪ ᱟᱪ ᱪᱮᱫ ᱮᱢ ᱞᱟᱹᱭᱮᱫ ᱛᱟᱦᱮᱸ ᱜᱚᱝᱠᱮ ᱱᱤᱛᱚᱜ?
ᱟᱨᱚ ᱡᱟᱦᱟᱸ ᱞᱮᱠᱟ ᱧᱮᱞᱚᱜᱚᱼᱜ ᱠᱟᱱᱟ ᱡᱟᱦᱟᱸ ᱫᱚ ᱨᱳᱜ ᱟᱡᱟᱨ ᱠᱚ ᱚᱠᱟ ᱞᱮᱠᱟ ᱵᱷᱟᱵᱛᱮ ᱦᱤᱡᱩᱜ ᱠᱟᱱᱟ ᱡᱮᱢᱚᱱ ᱟᱵᱚ ᱥᱩᱨ, ᱥᱩᱯᱩᱨ, ᱨᱮ ᱚᱱᱠᱟᱱᱟᱼᱜ ᱡᱟᱦᱟᱸ ᱫᱩᱥᱤᱛᱚᱜ ᱠᱟᱱᱟ ᱡᱟᱦᱟᱱᱟᱼᱜ ᱚᱝᱠᱟ ᱦᱚᱭᱛᱳ ᱵᱚᱲᱚᱼ ᱵᱚᱲᱚ ᱯᱷᱮᱠᱴᱨᱤ ᱢᱮᱱᱟᱜ-ᱟ ᱚᱸᱰᱮᱱᱟᱜ ᱫᱟᱜ ᱦᱚᱛᱮ, ᱟᱨᱦᱚ ᱟᱭᱢᱟ ᱡᱟᱭᱜᱟ ᱨᱮ ᱫᱟᱜ ᱪᱟᱞᱟᱜ ᱠᱟᱱᱟ ᱚᱱᱟ ᱫᱟᱜ ᱟᱥᱛᱮ ᱟᱥᱛᱮ ᱜᱚᱴᱟ ᱯᱟᱥᱱᱟᱼᱜ ᱠᱟᱱᱟ ᱛᱚ ᱚᱱᱟ ᱯᱟᱥᱱᱟᱣ ᱞᱮᱱᱠᱷᱟᱱ ᱵᱟᱹᱫᱽ ᱵᱟᱹᱭᱦᱟᱹᱲ ᱠᱚᱨᱮ ᱡᱩᱫᱤ ᱯᱟᱥᱱᱟᱜ ᱠᱟᱱ ᱠᱷᱟᱱ ᱚᱱᱟ ᱵᱟᱹᱫ ᱵᱟᱹᱭᱦᱟᱹᱲ ᱠᱚᱨᱮᱱᱟᱼᱜ ᱦᱟᱥᱟ ᱠᱚᱦᱚᱸ ᱱᱚᱥᱴᱚ ᱱᱚᱥᱴᱚᱼᱜ ᱠᱟᱱ ᱜᱮᱭᱟ ᱛᱚ ᱱᱚᱥᱴᱚ ᱠᱟᱹᱛᱮ ᱚᱱᱟ ᱠᱚᱨᱮ ᱯᱷᱚᱞᱚᱱ ᱵᱷᱟᱜᱤ ᱵᱟᱝ ᱦᱩᱭᱩᱜ ᱠᱟᱱᱟ ᱛᱚ ᱡᱚᱠᱷᱚᱱ ᱟᱨ ᱮᱴᱟᱜ ᱡᱟᱭᱜᱟ ᱠᱚᱨᱮ ᱯᱷᱚᱞᱚᱱ ᱠᱚᱼᱠᱚ ᱯᱷᱚᱞᱟᱣ ᱦᱚᱪᱚᱭᱮᱫᱟ ᱠᱚ ᱥᱮ ᱡᱟᱦᱟᱱᱟᱼᱜ ᱡᱚᱢᱟᱜ ᱠᱚ ᱤᱭᱟᱹᱭ ᱫᱟᱠᱚ ᱟᱫᱚ ᱱᱚᱜᱚᱭ ᱡᱟᱦᱟᱸᱞᱮᱠᱟ ᱵᱤᱥ ᱢᱟᱱᱮ ᱟᱹᱰᱤ ᱟᱭᱢᱟ ᱨᱚᱠᱚᱢ ᱢᱟᱱᱮ ᱨᱟᱥᱟᱭᱚᱱᱤᱠ ᱡᱤᱱᱤᱥ ᱮᱢ ᱠᱟᱛᱮ ᱛᱟᱲᱟᱛᱟᱹᱲᱤ ᱠᱚ ᱦᱩᱭ ᱦᱚᱪᱚᱭᱟᱠᱚ
ᱟᱫᱚ ᱚᱱᱟ ᱠᱚ ᱠᱷᱮᱛᱨᱮ ᱱᱚᱜ-ᱚᱭ ᱡᱮ ᱡᱟᱦᱟᱸ ᱞᱮᱠᱟ ᱵᱚᱱ ᱡᱚᱢᱮᱫ-ᱟ ᱵᱚᱱ ᱞᱟᱦᱟᱛᱮ ᱡᱮᱢᱚᱱ ᱩᱱᱟᱹᱜ ᱨᱟᱥᱟᱭᱱᱤᱠ ᱡᱤᱱᱤᱥ ᱵᱟᱝ ᱛᱟᱦᱮᱸ ᱠᱟᱱᱟ ᱥᱩᱫᱷᱩ ᱞᱟᱦᱟ ᱛᱮ ᱜᱩᱨᱤᱡ ᱫᱟᱨᱟᱭ ᱛᱮ ᱪᱟᱥ ᱦᱩᱭᱩᱜᱚᱼᱜ ᱛᱮ ᱵᱮᱥᱤ ᱡᱟᱹᱥᱛᱤ ᱠᱟᱭᱛᱮ ᱚᱱᱟ ᱠᱷᱟᱛᱤᱨ ᱛᱮ ᱵᱤᱥ ᱢᱟᱱᱮ ᱨᱟᱱ ᱢᱩᱨᱜᱟᱹᱱ ᱡᱟᱦᱟᱸ ᱞᱮᱠᱟ ᱛᱮᱤᱡᱩ ᱵᱟᱵᱚᱫ ᱠᱚ ᱮᱢ ᱠᱮᱭᱟᱠᱚ ᱟᱫᱚ ᱵᱟᱝᱠᱷᱟᱱ ᱫᱚ ᱩᱱᱟᱹᱜ ᱴᱟᱠᱟ ᱫᱚ ᱮᱢ ᱫᱚ ᱵᱟᱝᱠᱚ ᱮᱢ ᱠᱮᱭᱟᱠᱚ ᱱᱮᱛᱟᱨ ᱢᱟ ᱚᱱᱟ ᱡᱟᱹᱥᱛᱤ ᱠᱟᱭ ᱛᱮᱠᱚ ᱮᱢᱚᱜ ᱠᱟᱱᱟ ᱚᱱᱟ ᱮᱢᱼᱮᱢ ᱫᱟᱠᱚ ᱨᱟᱱ ᱢᱩᱨᱜᱟᱹᱱ ᱠᱚ ᱢᱮ ᱵᱷᱟᱜᱮ ᱨᱟᱱ ᱢᱩᱨᱜᱟᱹᱱ ᱩᱰᱩᱝ ᱠᱟᱱᱟ ᱛᱟᱲᱟᱛᱟᱹᱲᱤ ᱦᱟᱨᱟᱜ ᱠᱟᱱᱟ ᱫᱟᱨᱮ ᱱᱟᱹᱲᱤ ᱠᱚ ᱛᱚ ᱚᱱᱟ ᱠᱷᱟᱹᱛᱤᱨ ᱛᱮ ᱚᱱᱟᱜᱮ ᱚᱱᱟ ᱨᱮᱱᱟᱜ ᱜᱮ
ᱟᱫᱚ ᱚᱱᱟ ᱨᱮᱱᱟᱜ ᱜᱮ ᱤᱯᱷᱮᱠᱴ ᱟᱹᱜᱩᱭᱮᱫ ᱛᱟᱵᱚᱱᱼᱟ, ᱟᱵᱚ ᱦᱚᱲᱢᱚ ᱪᱮᱛᱟᱱ ᱨᱮ ᱢᱟᱹᱱᱢᱤ ᱠᱚᱣᱟᱜ ᱡᱟᱦᱟᱸ ᱥᱟᱱᱟᱢ ᱢᱟᱹᱱᱢᱤ ᱠᱚᱣᱟᱜ ᱦᱚᱲᱢᱚ ᱪᱮᱛᱟᱱ ᱨᱮᱜᱮ ᱟᱫᱚ ᱡᱟᱛᱮ ᱚᱱᱟ ᱵᱟᱵᱚᱱ ᱤᱭᱟᱹᱭ ᱢᱟᱵᱚᱱ ᱠᱟᱹᱴᱤᱡ ᱤᱥᱮᱯᱮᱨᱮ ᱠᱚᱢᱚᱜ ᱢᱟᱵᱚᱱ ᱠᱚᱢᱧ ᱮᱢᱟᱜ ᱢᱟᱵᱚᱱ ᱱᱟᱯᱟᱭᱚᱜ-ᱟ ᱟᱵᱚ ᱵᱷᱟᱜᱮ ᱵᱮᱥ ᱵᱚᱱ ᱛᱟᱦᱮᱸ ᱫᱟᱲᱮᱭᱟᱜ-ᱟ ᱵᱚᱱ᱾
ᱦᱮᱸ᱾ ᱜᱚᱝᱠᱮ ᱱᱚᱣᱟ ᱠᱚᱫᱚ ᱟᱹᱰᱤ ᱵᱟᱹᱭ, ᱵᱟᱹᱭᱛᱮ ᱤᱯᱷᱮᱠᱴ ᱦᱤᱡᱩᱜ ᱠᱟᱱᱟ ᱟᱨ ᱩᱱᱠᱩ ᱡᱟᱦᱟᱸᱭ ᱪᱟᱹᱥᱤ ᱠᱚ ᱱᱩᱠᱩ ᱫᱚ ᱟᱠᱣᱟᱜ ᱡᱟᱹᱥᱛᱤ ᱦᱳᱭ ᱨᱮᱭᱟᱜ ᱠᱚ ᱪᱮᱥᱴᱟᱭ ᱫᱟ, ᱟᱨ ᱦᱚᱲ ᱠᱚ ᱟᱹᱰᱤ ᱥᱟᱜᱮ ᱠᱟᱱᱟᱵᱚᱱ ᱱᱩᱠᱩ ᱫᱚ ᱥᱩᱫᱩ ᱟᱭᱟᱜ ᱧᱮᱞ ᱮᱫᱟ ᱪᱮᱫ ᱞᱮᱠᱟ ᱠᱟᱛᱮ ᱟᱡ ᱡᱟᱹᱥᱛᱤ ᱟᱨᱚ ᱟᱨᱡᱟᱣ ᱫᱟᱲᱮᱭᱟᱜ- ᱟᱭ ᱚᱸᱰᱮ ᱠᱷᱚᱱ
ᱦᱳᱭ
ᱛᱚ ᱩᱱᱤ ᱫᱚ ᱚᱱᱟᱜᱮᱭ ᱧᱮᱞ ᱮᱫᱟ ᱪᱮᱫ ᱱᱚᱣᱟ ᱨᱮᱱᱟᱜ ᱤᱯᱷᱮᱠᱴ ᱠᱚ ᱦᱤᱡᱩᱜ ᱠᱟᱱᱟ, ᱱᱚᱣᱟ ᱠᱚ-ᱫᱚ ᱩᱱᱟᱹᱜ ᱵᱟᱝ ᱮ ᱧᱮᱞ ᱮᱫᱟ
ᱦᱮᱸ ᱟᱫᱚ ᱢᱮᱱᱠᱷᱟᱱ ᱚᱱᱟ ᱫᱚ ᱵᱟᱝᱢ ᱩᱫᱩᱜᱮᱫ-ᱟ ᱥᱮ ᱥᱚᱸᱜᱮ ᱼ ᱥᱚᱸᱜᱮ ᱤᱯᱷᱮᱠᱴ ᱠᱚ-ᱫᱚ ᱛᱟᱭᱚᱢ ᱫᱟᱨᱟᱢ ᱨᱮᱦᱚᱸ ᱦᱤᱡᱩᱜ ᱠᱟᱱᱟ᱾
ᱦᱮᱸ᱾ ᱟᱨᱚ ᱩᱱᱠᱩ ᱡᱟᱦᱟᱸᱭ ᱪᱟᱹᱥᱤ ᱠᱚᱥᱮ ᱩᱱᱠᱩᱣᱟᱜ ᱦᱚᱸ ᱩᱱᱟᱹᱜ ᱫᱚ ᱵᱟᱲᱟᱭ ᱵᱟᱹᱱᱩᱜ-ᱟ, ᱱᱚᱣᱟ ᱨᱮᱱᱟᱜ ᱤᱯᱷᱮᱠᱴ ᱠᱚᱫᱚ ᱦᱮᱸ ᱥᱮ
ᱦᱳᱭᱻ
ᱟᱫᱚ ᱩᱱᱠᱩ ᱦᱚᱸ ᱟᱭᱟᱜ ᱮᱸᱻ ᱟᱨᱡᱟᱣ ᱡᱟᱹᱥᱛᱤ ᱦᱳᱤ ᱞᱟᱹᱜᱤᱫ ᱮ ᱛᱤᱡᱩ ᱠᱚ ᱡᱚᱢ ᱫᱟᱠᱚ ᱚᱱᱟ ᱠᱚ ᱡᱟᱛᱮ ᱟᱞᱚ ᱵᱟᱹᱲᱤᱡᱚᱼᱜ ᱢᱟ᱾ ᱩᱱᱠᱩ ᱠᱷᱟᱹᱛᱤᱨ ᱩᱱᱤ ᱦᱚᱸᱭ ᱮᱢᱟᱜ ᱠᱟᱱᱟ ᱾
ᱦᱩᱸ
ᱟᱪᱪᱷᱟ ᱛᱟᱨᱯᱚᱨᱮ ᱱᱤᱛᱚᱜ ᱧᱮᱞᱚᱜᱚᱼᱜ ᱠᱟᱱᱟ ᱦᱩᱰᱤᱧ ᱦᱩᱰᱤᱧ ᱜᱤᱫᱽᱨᱟᱹ ᱠᱚ ᱟᱹᱰᱤ ᱦᱩᱰᱤᱧ ᱩᱢᱮᱨ ᱢᱳᱵᱟᱭᱤᱞ ᱫᱚᱢᱮ ᱠᱚ ᱧᱮᱞ ᱮᱫᱟ ᱛᱟᱨᱯᱚᱨᱮ ᱟᱭᱳᱼᱵᱟᱵᱟ ᱦᱚᱸ ᱮᱸᱻ ᱟᱵᱚ ᱵᱚᱱ ᱧᱮᱞᱟ ᱩᱱᱠᱩ ᱢᱳᱵᱟᱭᱤᱞ ᱜᱮᱠᱚ ᱮᱢᱟ ᱠᱚ ᱠᱟᱱᱟ, ᱩᱱᱠᱩ ᱥᱟᱞᱟᱜ ᱠᱷᱮᱞ ᱨᱮᱱᱟᱜ ᱚᱠᱛᱚ ᱦᱚᱸ ᱵᱟᱝ ᱛᱟᱦᱮᱱ ᱠᱟᱱ ᱛᱟᱠᱚᱣᱟ ᱱᱚᱣᱟᱫᱚ ᱱᱚᱝᱠᱟ ᱟᱵᱚ ᱦᱚᱲ ᱫᱚ ᱟᱹᱰᱤ ᱜᱮ ᱵᱚᱱ ᱨᱮᱸᱜᱮᱡ ᱜᱮᱭᱟ ᱥᱮ ᱡᱟᱹᱥᱛᱤ ᱜᱮ
ᱦᱳᱭ ᱾
ᱠᱚ ᱱᱩᱠᱩ ᱫᱚ ᱟᱠᱚᱣᱟᱼᱜ ᱴᱷᱮᱱ ᱩᱱᱟᱹᱜ ᱚᱠᱛᱚ ᱜᱮ ᱵᱟᱝ ᱛᱟᱦᱮᱱ ᱠᱟᱱᱟ, ᱟᱠᱚ ᱠᱟᱹᱢᱤ ᱞᱟᱹᱜᱤᱫ ᱛᱮ ᱥᱮᱛᱟᱜ ᱠᱷᱚᱱ ᱦᱟᱸᱰᱮ ᱱᱟᱰᱮ ᱠᱚ ᱪᱟᱜ ᱠᱟᱱᱟ ᱢᱮᱱᱠᱷᱟᱱ ᱟᱠᱚ ᱨᱮᱱ ᱜᱤᱫᱽᱨᱟᱹ ᱟᱜ ᱫᱚ ᱵᱟᱝ ᱠᱚ ᱧᱮᱞᱮᱫ ᱠᱚ ᱛᱟᱠᱚᱣᱟ ᱩᱱᱤ ᱦᱮᱸ ᱟᱨ ᱚᱠᱛᱚ ᱦᱚᱸ ᱵᱟᱭ ᱮᱢ ᱫᱟᱲᱮᱭᱟᱜ ᱠᱟᱱᱟ ᱜᱤᱫᱽᱨᱟᱹ ᱪᱮᱛᱟᱱ ᱨᱮ
ᱟᱫᱚ ᱡᱟᱦᱟᱸᱭ ᱢᱟ ᱡᱟᱦᱟᱸᱭᱟᱜ ᱚᱠᱚᱭ ᱚᱠᱟ ᱞᱮᱠᱟ ᱢᱩᱦᱤᱢ ᱨᱮ ᱢᱮᱱᱟᱜ ᱠᱚᱣᱟ ᱥᱮ ᱟᱫᱚ ᱡᱟᱦᱟᱸ ᱡᱟᱦᱟᱸ ᱫᱚ ᱥᱟᱱᱟᱢ ᱢᱟᱹᱱᱢᱤ ᱫᱚ ᱥᱚᱢᱟᱱ ᱨᱮᱫᱚ ᱵᱟᱹᱱᱩᱜ ᱵᱚᱱᱟ
ᱦᱮᱸ
ᱚᱠᱚᱭ ᱫᱚ ᱠᱟᱹᱴᱤᱡ ᱡᱟᱹᱥᱛᱤ ᱠᱟᱭᱛᱮ ᱟᱵᱚ ᱠᱷᱚᱱᱟᱜ ᱵᱚ ᱟᱱᱟᱴ ᱜᱮᱭᱟ ᱠᱚ ᱚᱠᱚᱭ ᱫᱚ ᱡᱟᱹᱥᱛᱤ ᱠᱟᱭᱛᱮ ᱟᱱᱟᱴ ᱢᱮᱱᱟᱜ ᱛᱟᱠᱚᱣᱟ ᱚᱠᱚᱭ ᱫᱚ ᱟᱱᱟᱴ ᱜᱮ ᱵᱟ ᱟᱱᱟᱴ ᱠᱷᱚᱱᱟᱜ ᱫᱚ ᱠᱚ ᱵᱟᱧᱪᱟᱣ ᱠᱟᱛᱮᱜ ᱱᱟᱯᱟᱭ ᱰᱟᱦᱟᱨ ᱨᱮ ᱢᱮᱱᱟᱜ ᱠᱚᱣᱟ ᱡᱟᱦᱟᱸ ᱫᱚ ᱠᱟᱹᱴᱤᱡ ᱩᱱᱤ ᱫᱚ ᱟᱱᱟᱴ ᱵᱚᱞᱛᱮ ᱡᱤᱱᱤᱥ ᱜᱮ ᱵᱟᱹᱱᱩᱜ ᱛᱟᱭᱟ ᱡᱟᱦᱟᱸ ᱢᱟᱱᱮ ᱠᱷᱩᱵ ᱢᱟᱱᱮ ᱡᱟᱦᱟᱱ ᱡᱤᱱᱤᱥ ᱜᱮ ᱧᱟᱢ ᱮᱫᱟᱭ ᱚᱱᱠᱟᱱᱟᱜ ᱟᱨ ᱡᱟᱦᱟᱸ ᱠᱚᱫᱚ ᱢᱮᱱᱟᱜ ᱠᱚᱣᱟ ᱩᱱᱠᱩ ᱫᱚ ᱠᱟᱹᱢᱤ ᱡᱚᱢ ᱵᱟᱝᱠᱷᱟᱱ ᱛᱚ ᱚᱲᱟᱜ ᱵᱟᱝ ᱪᱟᱞᱟᱜ ᱛᱟᱠᱚᱣᱟ ᱟᱫᱚ ᱱᱟᱦᱟᱜ ᱩᱱᱠᱩ ᱫᱚᱠᱚ ᱪᱤᱠᱟᱹᱭᱟ ᱠᱚ ᱟᱫᱚ ᱚᱲᱟᱜ ᱨᱮ ᱡᱟᱦᱟᱸᱭ ᱜᱮ ᱢᱤᱫ ᱦᱚᱲ ᱛᱟᱦᱮᱱ ᱠᱟᱱᱟ ᱟᱫᱚ ᱱᱟᱦᱟᱜ ᱜᱤᱫᱽᱨᱟᱹ ᱱᱮᱛᱟᱨ ᱠᱟᱹᱴᱤᱡ ᱠᱚ ᱥᱮᱬᱟ ᱞᱮᱱᱠᱷᱟᱱ ᱜᱮ ᱟᱫᱚ ᱞᱮᱭ ᱟᱠᱚ ᱫᱟᱲᱮᱭᱟᱜ ᱠᱟᱱᱟᱭ ᱛᱚ ᱚᱲᱟᱜ ᱨᱮ ᱛᱟᱦᱮᱸ ᱟᱫᱚ ᱩᱱᱤ ᱜᱤᱫᱽᱨᱟᱹ ᱵᱟᱹᱜᱤ ᱦᱚᱴᱚ ᱠᱟᱛᱮᱫ ᱟᱫᱚ ᱠᱟᱹᱢᱤ ᱠᱟᱡᱽ ᱠᱚᱠᱚ ᱧᱮᱞᱮᱫ ᱛᱟᱠᱚᱣᱟ ᱠᱚ ᱚᱱᱠᱟ ᱟᱭᱢᱟ ᱟᱭᱢᱟ ᱤᱭᱟᱹ ᱠᱚ ᱢᱮᱱᱟᱜ ᱜᱮᱭᱟ
ᱜᱚᱝᱠᱮ ᱟᱯᱮ ᱥᱮᱫ ᱡᱚᱠᱷᱚᱱ ᱯᱚᱨᱚᱵᱽ ᱠᱚ ᱦᱩᱭᱩᱜᱼᱟ ᱡᱮᱠᱳᱱᱳ ᱯᱚᱨᱚᱵᱽ ᱜᱮ ᱵᱟ ᱦᱟ ᱦᱩᱭᱩᱜ ᱥᱚᱨᱦᱟᱭ ᱦᱩᱭᱩᱜ ᱛᱟᱨᱯᱚᱨᱮ ᱟᱢᱟᱜ ᱥᱟᱠᱨᱟᱛ ᱦᱩᱭᱩᱜ ᱱᱚᱸᱜᱼᱚ ᱱᱟ ᱠᱚ ᱯᱚᱨᱚᱵᱽ ᱠᱚᱨᱮ ᱟᱯᱮ ᱪᱮᱫ ᱠᱚ ᱚᱱᱠᱟᱱᱟᱜ ᱥᱯᱮᱥᱟᱞ ᱴᱨᱮᱰᱤᱥᱚᱱᱟᱞ ᱡᱚᱢᱟᱜ ᱯᱮ ᱵᱮᱱᱟᱣ ᱜᱮᱭᱟ ᱡᱮᱞᱮᱠᱟ ᱯᱟᱛᱲᱟ ᱯᱤᱴᱷᱟᱹ ᱮ
ᱦᱮᱸ ᱜᱚᱝᱠᱮ ᱦᱚᱜᱼᱚᱭ ᱡᱮᱢᱚᱱ ᱟᱨ ᱡᱮᱢᱚᱱ ᱥᱟᱠᱨᱟᱛ ᱥᱟᱠᱨᱟᱛ ᱞᱮᱠᱟᱱ ᱫᱤᱱ ᱫᱚ ᱦᱩᱭᱩᱜ ᱠᱟᱱᱟ ᱟᱫᱚ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ ᱥᱟᱠᱨᱟᱛ ᱫᱚ ᱛᱚᱠᱷᱚᱱ ᱫᱚ ᱟᱨᱚ ᱫᱚ ᱢᱟᱱᱮ ᱟᱵᱚ ᱥᱟᱱᱛᱟᱲ ᱠᱚᱫᱚ ᱡᱟᱦᱟᱸ ᱠᱚ ᱞᱟᱹᱭ ᱟᱠᱚ ᱪᱟᱲᱯᱟ ᱯᱤᱴᱷᱟᱹ ᱥᱟᱨᱡᱚᱢ ᱥᱟᱠᱟᱢ ᱵᱮᱨᱮᱞ ᱥᱟᱨᱡᱚᱢ ᱥᱟᱠᱟᱢ ᱛᱮ ᱡᱟᱦᱟᱸ ᱨᱚᱜ ᱠᱟᱛᱮᱫ ᱟᱪᱪᱷᱟ ᱡᱩᱛ ᱡᱮᱹᱞ ᱠᱚ ᱢᱮᱥᱟ ᱠᱟᱛᱮᱫ ᱡᱟᱦᱟᱸ ᱫᱚ ᱥᱩᱠᱨᱤ ᱡᱮᱹᱞ ᱛᱚᱠᱷᱚᱱ ᱫᱚ ᱥᱟᱠᱨᱟᱛ ᱥᱚᱢᱚᱭ ᱡᱟᱦᱟ ᱥᱩᱠᱨᱤ ᱡᱮᱹᱞ ᱠᱚ ᱠᱤᱨᱤᱧ ᱠᱟᱛᱮᱫ ᱡᱟᱦᱟ ᱵᱚᱸᱜᱟ ᱵᱟᱲᱟᱭ ᱦᱩᱭᱩᱜ ᱞᱟᱹᱜᱤᱫ ᱟᱫᱚ ᱚᱱᱟ ᱥᱟᱠᱨᱟᱛ ᱫᱚᱥᱟᱨ ᱦᱟᱹᱨᱤᱡ ᱫᱚ ᱪᱮᱫ ᱵᱚᱱ ᱪᱤᱠᱟᱹᱭᱟᱵᱚᱱ ᱯᱤᱴᱷᱟᱹᱭᱟᱵᱚᱱ ᱛᱚ ᱥᱟᱱᱟᱢ ᱫᱚ ᱵᱷᱟᱜᱮ ᱧᱚᱜ ᱢᱟᱠᱷᱟᱣ ᱠᱟᱛᱮ ᱠᱩ ᱩᱛᱩ ᱠᱟᱛᱮᱫ ᱢᱟᱠᱷᱟᱣ ᱠᱟᱛᱮᱫ ᱡᱟᱦᱟ ᱦᱚᱞᱚᱝ ᱥᱟᱶ ᱟᱫᱚᱣᱟ ᱦᱚᱞᱚᱝ ᱥᱟᱞᱟᱜ ᱮᱴᱟᱜ ᱜᱮ ᱵᱷᱟᱜᱮ ᱧᱚᱜ ᱫᱟᱹᱨᱭᱟᱹ ᱧᱚᱜ ᱯᱟᱛᱲᱟ ᱠᱚ ᱨᱚᱜ ᱠᱟᱛᱮᱫ ᱟᱫᱚ ᱵᱚᱱ ᱪᱷᱟᱱᱛᱟ ᱨᱮᱵᱚᱱ ᱚᱱᱟ ᱵᱚᱱ ᱥᱮᱠᱟᱣ ᱞᱚᱞᱚᱭᱟᱵᱚᱱ ᱚᱱᱟ ᱵᱚᱱ ᱤᱥᱤᱱ ᱦᱚᱪᱚᱣᱟᱜ ᱛᱮᱵᱚᱱ ᱛᱟᱨᱯᱚᱨᱮ ᱵᱚᱱ ᱟᱫᱚ ᱵᱚᱱ ᱡᱚᱢᱟ
ᱜᱚᱝᱠᱮ ᱱᱤᱛᱚᱜ ᱧᱮᱞᱚᱜᱚᱜ ᱠᱟᱱᱟ ᱤᱧ ᱤᱧᱤᱧ ᱞᱳᱠᱠᱷᱳᱭ ᱮᱫᱟ ᱦᱮᱸ ᱥᱮ ᱢᱤᱫ ᱚᱠᱛᱚ ᱮᱸᱻ ᱠᱤᱪᱷᱩ ᱥᱮᱨᱢᱟ ᱢᱟᱲᱟᱝ ᱜᱮ ᱞᱮᱴᱚ ᱡᱤᱱᱤᱥᱴᱟᱜ ᱛᱟᱦᱮᱸ ᱠᱟᱱᱟ ᱟᱵᱚᱣᱟᱜ ᱦᱮᱸ ᱥᱮ ᱡᱮᱞ ᱟᱨ ᱦᱚᱞᱚᱝ ᱫᱤᱭᱮ ᱞᱮᱴᱚ ᱠᱚ ᱵᱮᱱᱟᱣᱮᱫ ᱛᱟᱦᱮᱸ ᱱᱚᱜ-ᱚ ᱱᱟ ᱡᱤᱱᱤᱥ ᱱᱚᱣᱟ ᱫᱚ ᱟᱫ ᱪᱟᱵᱟᱜ ᱠᱟᱱᱟ ᱟᱯᱮ ᱥᱮᱫ ᱞᱮᱴᱚ ᱠᱚ ᱵᱮᱱᱟᱣ ᱜᱮᱭᱟ
ᱦᱮᱸ ᱦᱮᱸ ᱜᱚᱝᱠᱮ ᱞᱮᱴᱚ ᱠᱚᱫᱚ ᱟᱞᱮ ᱫᱚ ᱯᱚᱨᱚᱵᱽ ᱠᱚᱨᱮ ᱫᱚ ᱟᱫᱚ ᱞᱮᱴᱚ ᱫᱚᱠᱚ ᱵᱮᱱᱟᱣ ᱜᱮᱭᱟ ᱠᱚ ᱯᱨᱟᱭ ᱚᱲᱟᱜ ᱨᱮᱜᱮ ᱡᱷᱚᱛᱚ ᱥᱟᱱᱟᱢ ᱢᱟᱱᱮ ᱵᱮᱥᱤᱨ ᱵᱷᱟᱜᱽ ᱚᱲᱟᱜ ᱨᱮᱜᱮ ᱠᱚ ᱞᱮᱴᱚ ᱫᱚᱠᱚ ᱵᱮᱱᱟᱣ ᱟᱠᱚ ᱮᱹᱭ ᱠᱟᱨᱚᱱ ᱞᱮᱴᱚ ᱫᱚᱠᱚ ᱵᱮᱱᱟᱣ ᱟᱠᱚ ᱦᱚᱭᱛᱚ ᱯᱮᱲᱟ ᱯᱟᱹᱲᱦᱟᱹ ᱟᱛᱳ ᱨᱮ ᱢᱤᱫ ᱵᱟᱨ ᱟᱫᱚ ᱡᱟᱦᱟ ᱥᱟᱨᱮᱡ ᱠᱚᱠᱚ ᱧᱩ ᱧᱩ ᱵᱟᱲᱟ ᱠᱚᱫᱚ ᱠᱚ ᱦᱤᱡᱩᱜ ᱜᱮᱭᱟ ᱯᱚᱨᱚᱵᱽ ᱠᱚᱨᱮ ᱯᱚᱨᱚᱵᱽ ᱨᱮᱛᱚ ᱟᱫᱚ ᱱᱟᱦᱟᱜ ᱩᱱᱠᱩ ᱫᱚ ᱮᱠᱮᱱᱟᱜ ᱠᱤ ᱡᱟᱦᱟᱱ ᱡᱤᱱᱤᱥ ᱠᱤᱵᱤᱱ ᱮᱢᱟ ᱠᱚᱣᱟ ᱢᱟᱱᱮ ᱱᱮᱛᱟᱨ ᱫᱚ ᱯᱚᱨᱚᱵᱽ ᱥᱟᱨᱮᱡ ᱨᱮᱱᱟᱜ ᱛᱟᱦᱮᱸᱱ ᱜᱮᱢᱟ ᱵᱟᱨᱮ ᱦᱤᱡᱩᱜ ᱢᱟᱠᱚ ᱱᱮ ᱟᱠᱚ ᱜᱮᱭᱟ ᱠᱚ ᱟᱫᱚ ᱱᱟᱦᱟᱜ ᱚᱱᱟ ᱡᱚᱠᱷᱚᱱ ᱱᱮᱭ ᱟᱠᱚ ᱟᱠᱚ ᱠᱚ ᱛᱚ ᱚᱱᱟ ᱥᱟᱶ ᱥᱟᱶᱛᱮ ᱟᱫᱚ ᱱᱚᱣᱟ ᱫᱚᱠᱚ ᱮᱢ ᱛᱚᱨᱟ ᱟᱠᱚᱣᱟ ᱠᱚ ᱞᱮᱴᱚ ᱠᱚ ᱡᱟᱦᱟᱸᱭ ᱫᱚ ᱟᱫᱚ ᱯᱚᱨᱚᱵᱽ ᱥᱟᱨᱮᱡ ᱠᱚᱫᱚ ᱵᱟᱠᱚ ᱪᱟᱦᱟᱣ ᱧᱚᱜ ᱜᱮᱭᱟ ᱠᱚ ᱠᱚᱢ ᱪᱚ ᱠᱚ ᱪᱟᱦᱟᱣ ᱜᱮᱭᱟ ᱠᱚᱥᱮ ᱵᱟᱠᱚ ᱪᱟᱦᱟᱣ ᱟᱠᱚ ᱩᱱᱠᱩ ᱫᱚ ᱚᱱᱟ ᱞᱮᱴᱚ ᱠᱚᱠᱚ ᱥᱳᱨ ᱨᱟᱠᱚ ᱜᱮᱭᱟ ᱠᱚ᱾
ᱦᱮᱸ ᱜᱚᱝᱠᱮ᱾ ᱮᱸ ᱛᱟᱨᱯᱚᱨᱮ ᱟᱵᱚ ᱧᱮᱞᱟᱵᱚᱱ ᱟᱵᱚᱣᱟᱜ ᱮᱸ ᱩᱻ ᱪᱮᱜ ᱠᱚ ᱞᱟᱹᱭᱟ ᱯᱚᱨᱚᱵᱽ ᱢᱮᱱᱟᱜᱼᱟ ᱟᱹᱰᱤ ᱨᱚᱠᱚᱢ, ᱮᱻ ᱵᱟᱦᱟ ᱢᱮᱱᱟᱜᱼᱟ, ᱥᱚᱨᱦᱟᱭ ᱢᱮᱱᱟᱜᱼᱟ᱾ ᱥᱚᱨᱦᱟᱭ ᱫᱚ ᱟᱵᱚ ᱵᱚᱱ ᱧᱮᱞ ᱫᱟᱲᱮᱜᱼᱟ ᱮᱻ ᱠᱤᱪᱷᱩ ᱴᱚᱴᱷᱟ ᱨᱮᱫᱚ ᱥᱟᱠᱨᱟᱛ ᱥᱟᱶ ᱛᱮᱠᱚ ᱢᱟᱱᱟᱣ ᱫᱟ ᱟᱨ ᱠᱤᱪᱷᱩ ᱴᱚᱴᱷᱟ ᱨᱮᱫᱚ ᱥᱚᱨᱦᱟᱭ ᱵᱚᱸᱜᱟ ᱜᱮᱠᱚ ᱥᱚᱨᱦᱟᱭᱼᱚᱜ ᱠᱟᱱᱟ᱾ ᱱᱚᱣᱟ ᱤᱫᱤ ᱠᱟᱛᱮᱜ ᱡᱟᱦᱟᱸᱱᱟᱜ ᱵᱟᱰᱟᱭ ᱢᱮᱱᱟᱜᱼᱟ ᱜᱚᱝᱠᱮ?
ᱟᱫᱚ ᱜᱚᱝᱠᱮ ᱟᱫᱚ ᱟᱹᱨᱤᱼᱪᱟᱹᱞᱤ ᱱᱟᱦᱟᱜ ᱚᱠᱚᱭᱟᱜ ᱚᱠᱟ ᱞᱮᱠᱟ ᱫᱤᱥᱚᱢ ᱨᱮ ᱟᱹᱨᱤᱼᱪᱟᱹᱞᱤ ᱛᱟᱠᱚ ᱥᱮ ᱚᱠᱚᱭ ᱟᱯᱱᱟᱨ ᱠᱟᱫᱟ ᱠᱚ ᱚᱠᱟ ᱞᱮᱠᱟᱱᱟᱜ ᱟᱹᱨᱤᱼᱪᱟᱹᱞᱤ᱾ ᱱᱮᱛᱟᱨ ᱫᱚ ᱟᱵᱚ ᱫᱚ ᱪᱮᱫ ᱵᱚᱱ ᱞᱟᱹᱭᱟ ᱥᱟᱱᱛᱟᱲ ᱫᱚ ᱦᱟᱜ ᱢᱤᱫ ᱢᱤᱫ ᱯᱟᱹᱨᱥᱤ ᱫᱚ ᱵᱟᱝ ᱢᱟᱱᱮ ᱡᱟᱹᱛ ᱛᱚ ᱢᱤᱫᱴᱮᱝ ᱜᱮᱛᱟᱵᱚᱱᱟ ᱢᱮᱱᱠᱷᱟᱱ ᱟᱹᱰᱤ ᱡᱟᱭᱜᱟᱮ ᱟᱹᱰᱤ ᱨᱚᱠᱚᱢ ᱢᱟᱱᱮ ᱞᱟᱹᱭ ᱞᱟᱠᱪᱟᱨ ᱠᱚ ᱪᱟᱹᱞᱩ ᱜᱮᱛᱟ ᱠᱚᱣᱟ᱾
ᱦᱮᱸ ᱜᱚᱝᱠᱮ, ᱟᱨᱚ ᱱᱚᱝᱠᱟ ᱦᱚᱸ ᱟᱸᱡᱚᱢᱚᱜ ᱠᱟᱱᱟ ᱦᱮᱸ ᱥᱮ ᱢᱮᱱ ᱟᱠᱚ ᱮ ᱚᱱᱟ ᱚᱠᱛᱚ ᱨᱮ ᱩᱱ ᱥᱚᱢᱟᱹᱭ ᱮ ᱦᱩᱞ ᱦᱳᱭ ᱞᱮᱱᱟ ᱦᱩᱞ᱾
ᱦᱳᱭ᱾
ᱛᱚ ᱡᱟᱦᱟᱸ ᱠᱷᱟᱹᱛᱤᱨ ᱛᱮ ᱡᱟᱦᱟᱸ ᱥᱮ ᱨᱮ ᱦᱩᱞ ᱦᱳᱭ ᱞᱮᱱᱟ ᱚᱱᱛᱮᱨᱮᱱ ᱦᱚᱲ ᱫᱚ ᱚᱱᱟ ᱚᱠᱛᱚ ᱨᱮ ᱵᱟᱝ ᱠᱚ ᱥᱚᱨᱦᱟᱭ ᱫᱟᱲᱮ ᱠᱟᱣᱫᱟ᱾ ᱛᱚ ᱩᱱᱠᱩ ᱫᱚ ᱠᱟᱹᱢᱤ ᱥᱮᱨᱢᱟ ᱨᱮᱱᱟᱜ ᱠᱟᱹᱢᱤ ᱯᱟᱨᱚᱢ ᱞᱟᱹᱜᱤᱫ ᱛᱮ ᱮᱸ ᱡᱟᱦᱟᱸ ᱚᱠᱛᱚ ᱨᱮᱜᱮ ᱟᱠᱚ ᱠᱚ ᱠᱩᱲᱟᱹᱣ ᱫᱟᱲᱮ ᱠᱟᱣᱫᱟ ᱩᱱ ᱚᱠᱛᱚ ᱜᱮᱠᱚ ᱮᱻ ᱥᱚᱨᱦᱟᱭ ᱞᱮᱱᱟ, ᱚᱱᱮ ᱡᱮ ᱚᱱᱟ ᱚᱠᱛᱚ ᱠᱚ ᱥᱚᱨᱦᱟᱭ ᱞᱮᱱ ᱛᱟᱨᱯᱚᱨᱮ ᱠᱷᱚᱱ ᱠᱚ ᱢᱮᱱᱟ ᱥᱮ ᱪᱮᱫ ᱚᱱᱟ ᱥᱟᱶ ᱚᱱᱟ ᱥᱤᱡᱤᱱ ᱨᱮᱜᱮ ᱠᱚ ᱚᱱᱟ ᱚᱱᱟ ᱥᱮᱨᱢᱟ ᱨᱮᱱᱟᱜ ᱚᱱᱟ ᱪᱟᱸᱫᱳ ᱨᱮᱜᱮ ᱠᱚ ᱥᱚᱨᱦᱟᱭ ᱦᱮᱡ ᱱᱟ ᱟᱫᱚ ᱚᱝᱠᱟ ᱜᱮ ᱦᱮᱡ ᱪᱟᱞᱟᱣ ᱱᱟ᱾ ᱱᱚᱣᱟ ᱠᱤ ᱥᱟᱹᱨᱤᱭᱟ ᱡᱟᱦᱟᱸᱱᱟᱜ ᱵᱟᱰᱟᱭ ᱢᱮᱱᱟᱜᱼᱟ ᱠᱤ?
ᱜᱳᱝᱠᱮ ᱟᱫᱚ ᱚᱱᱟ ᱫᱚ ᱦᱳᱭᱳᱜ ᱠᱟᱱᱟ ᱱᱟᱜᱟᱢ ᱟᱫᱚ ᱟᱵᱚ ᱵᱚᱱ ᱞᱟᱹᱭᱮᱫᱟ ᱡᱮ ᱡᱟᱦᱟᱸ ᱫᱚᱵᱚᱱ ᱞᱟᱹᱭᱫᱟ ᱱᱟᱜᱟᱢ
ᱟᱫᱚ ᱱᱟᱦᱟᱜ ᱱᱮᱛᱟᱨ ᱟᱫᱚ ᱚᱠᱟᱞᱮᱠᱟ ᱵᱟᱨ ᱯᱟᱦᱴᱟ ᱨᱮᱱᱟᱜ ᱥᱚᱦᱚᱨᱟᱭ ᱫᱚ ᱟᱹᱰᱤ ᱟ. ᱰᱤ ᱡᱟᱭᱜᱟ ᱨᱮ ᱟᱹᱰᱤᱜᱟᱱ ᱤᱧ ᱟᱡᱚᱢ ᱠᱟᱫᱟ ᱡᱮ ᱥᱚᱦᱚᱨᱟᱭ ᱵᱚᱸᱜᱟ ᱠᱚ ᱥᱚᱦᱨᱟᱭᱚᱜ ᱠᱟᱱᱟ ᱠᱚ, ᱥᱮ ᱟᱨ ᱚᱠᱟ ᱚᱠᱟ ᱡᱟᱭᱜᱟ ᱨᱮᱫᱚ ᱡᱟᱦᱟᱸ ᱫᱚ ᱱᱜᱼᱚᱭ ᱥᱟᱠᱨᱟᱛ ᱥᱟᱶ ᱛᱮᱠᱚ ᱥᱚᱦᱨᱟᱭᱚᱜ ᱠᱟᱱᱟ ᱠᱚ ᱪᱮᱫᱟᱜ ᱥᱮ ᱟᱞᱮ ᱥᱮᱫ ᱢᱟ ᱱᱚᱛᱮ ᱫᱚ ᱥᱟᱠᱨᱟᱛ ᱥᱟᱶ ᱛᱮᱦᱚ ᱠᱚ ᱥᱚᱦᱨᱟᱭ ᱵᱟᱲᱟ ᱠᱟᱱ ᱜᱮᱭᱟ ᱠᱚ ᱧᱮᱞ ᱵᱟᱲᱟ ᱠᱚ ᱦᱩᱭ ᱟᱠᱟᱱ ᱜᱮᱭᱟ᱾
ᱦᱮᱸ ᱜᱚᱝᱠᱮ᱾
ᱟᱪᱷᱟ ᱟᱨ ᱟᱹᱰᱤ ᱟᱹᱰᱤ ᱡᱟᱭᱜᱟ ᱫᱚ ᱮᱻ ᱥᱚᱦᱨᱟᱭ ᱵᱚᱸᱜᱟ ᱜᱮᱠᱚ ᱥᱚᱦᱨᱟᱭᱚᱜ ᱜᱮᱭᱟ ᱠᱚ᱾
ᱦᱮᱸ᱾
ᱛᱚ ᱟᱫᱚ ᱜᱚᱝᱠᱮ ᱟᱫᱚ ᱫᱟᱲᱮ ᱢᱟ ᱠᱤᱱᱛᱩ ᱫᱟᱲᱮ ᱫᱚ ᱢᱤᱫ ᱜᱮᱠᱚ ᱮᱢ ᱠᱚᱣᱟ ᱠᱚ ᱟᱫᱚ ᱢᱟ ᱦᱚᱜ ᱚᱭ ᱪᱟᱸᱫᱳ ᱜᱮ ᱟᱞᱟᱫᱟ ᱜᱮᱛᱟ ᱠᱚᱣᱟ ᱟᱫᱚ ᱚᱠᱟ ᱞᱮᱠᱟ ᱵᱷᱟᱵᱽ ᱛᱮ ᱱᱚᱣᱟ ᱢᱟ ᱦᱳᱭ ᱠᱟᱱ ᱱᱚᱣᱟ ᱫᱚ ᱵᱟᱹᱞᱤᱧ ᱟᱹᱞᱤᱧ ᱦᱚᱸ ᱴᱷᱤᱠ ᱴᱷᱟᱠ ᱫᱚ ᱵᱟᱹᱞᱤᱧ ᱵᱟᱲᱟᱭᱟ ᱱᱟᱜᱟᱢ ᱨᱮᱢᱟ ᱱᱚᱝᱠᱟ ᱚᱞ ᱛᱟᱦᱮᱸ ᱫᱟᱲᱮᱭᱟᱜ ᱜᱮᱭᱟ᱾
ᱟᱪᱪᱷᱟ ᱦᱮᱸ ᱜᱚᱝᱠᱮ ᱟᱫᱚ ᱱᱚᱣᱟ ᱫᱚ ᱞᱟᱹᱭ ᱠᱟᱛᱷᱟ ᱠᱟᱱᱟ ᱛᱚ᱾ ᱛᱤᱱᱟᱹᱜ ᱴᱟ ᱡᱚᱛᱷᱟ ᱡᱚᱛᱷᱟᱛᱟ ᱵᱟᱝ ᱡᱚᱛᱷᱟᱛᱟ ᱦᱳᱭ ᱦᱚᱸ ᱫᱟᱲᱮᱭᱟᱜ-ᱟ, ᱡᱟᱦᱟᱱᱟᱜ ᱛᱚ
ᱦᱟᱯᱲᱟᱢ ᱠᱚ ᱥᱮ ᱵᱚᱸᱜᱟ ᱠᱚ ᱩᱝᱠᱩ ᱡᱟᱦᱟᱸ ᱞᱮᱠᱟ ᱠᱚ ᱠᱩᱨᱩ ᱢᱩᱴᱩ ᱞᱮᱫ ᱛᱟᱦᱮᱱᱟ ᱡᱮ ᱚᱱᱟ ᱢᱟᱱᱟᱣ ᱵᱟᱛᱟᱣ ᱠᱟᱛᱮ ᱜᱮ ᱡᱩᱫᱤ ᱟᱵᱚᱨᱮᱱ ᱦᱟᱯᱲᱟᱢ ᱠᱚᱠᱚ ᱢᱟᱱᱟᱣ ᱟᱹᱜᱩ ᱠᱟᱜ ᱠᱷᱟᱱ ᱫᱚ ᱚᱱᱟ ᱫᱚ ᱞᱟᱹᱭ ᱛᱚ ᱵᱟᱹᱧ ᱫᱟᱲᱮᱭᱟᱜ ᱠᱟᱱᱟ ᱟᱫᱚ ᱡᱟᱦᱟᱸᱭ ᱡᱟᱦᱟᱸ ᱞᱮᱠᱟ ᱠᱚ ᱢᱟᱱᱟᱣ ᱫᱟᱲᱮ ᱠᱟᱣᱫᱟ ᱢᱟᱱᱟᱣ ᱫᱟᱠᱚ ᱟᱫᱚ ᱚᱝᱠᱟ ᱫᱚ ᱩᱪᱤᱛ ᱫᱚ ᱵᱟᱝ ᱠᱟᱱ ᱛᱟᱵᱚᱱᱟ ᱪᱮᱫᱟᱜ ᱥᱮ ᱡᱷᱚᱛᱚᱼ ᱢᱤᱫ ᱢᱤᱫ ᱟᱵᱚ ᱫᱚ ᱥᱟᱱᱛᱟᱲ ᱠᱟᱱᱟᱵᱚᱱ ᱢᱤᱫ ᱢᱤᱫ ᱴᱩᱠᱩᱡ ᱨᱮᱱ ᱢᱤᱫ ᱴᱩᱠᱩᱡ ᱨᱮᱱ ᱦᱚᱲ ᱠᱟᱱᱟ ᱵᱚᱱ ᱟᱵᱚ ᱫᱚ ᱢᱤᱜᱴᱟᱝᱼᱼ ᱵᱚᱸᱜᱟ ᱨᱮᱥᱮ ᱢᱤᱫ ᱥᱟᱶ ᱥᱟᱶᱛᱮ ᱢᱟᱱᱟᱣ ᱫᱚ ᱞᱟᱹᱠᱛᱤ ᱭᱟᱱ ᱛᱟᱵᱚᱱᱟ᱾
ᱦᱮᱸ ᱜᱚᱝᱠᱮ ᱟᱫᱚ ᱱᱚᱣᱟ ᱫᱚᱼᱼ ᱢᱤᱴᱤᱱ ᱡᱟᱭᱜᱟ ᱪᱮᱛᱟᱱ ᱦᱚᱸᱼᱼ ᱰᱤᱯᱮᱱᱸᱰ ᱟᱭ ᱚᱱᱟ ᱡᱟᱭᱜᱟ ᱨᱮ ᱩᱱ ᱥᱩᱢᱚᱭ ᱪᱮᱫ ᱪᱟᱞᱟᱜ ᱠᱟᱱᱟ᱾
ᱦᱳᱭ ᱟᱫᱚ ᱢᱟ ᱟᱹᱰᱤ ᱟᱹᱰᱤ ᱡᱟᱭᱜᱟ ᱨᱮ ᱡᱮᱢᱚᱱᱼᱼ ᱜᱚᱝᱠᱮ ᱟᱫᱚ ᱦᱚᱸᱜ ᱚ ᱱᱚᱰᱮ ᱱᱚᱝᱠᱟ ᱦᱩᱭᱩᱜ ᱜᱮᱭᱟ ᱟᱠᱟ ᱚᱠᱟ ᱡᱟᱭᱜᱟ ᱨᱮ ᱟᱠᱟ ᱠᱟ ᱟᱹᱛᱳ ᱠᱚᱨᱮ ᱫᱚ ᱧᱮᱞᱟᱵᱤᱱᱼ ᱚᱱᱟ ᱩᱱ ᱦᱤᱞᱳᱜ ᱜᱮ ᱱᱟᱦᱟᱜ ᱢᱮᱜᱴᱟᱝᱼᱼ ᱟᱛᱳ ᱨᱮ ᱦᱚᱲᱮ ᱜᱚᱛᱚᱭᱮᱱᱟᱭ,
ᱦᱮᱸ ᱜᱚᱝᱠᱮ
ᱛᱚ ᱚᱠᱟ ᱞᱮᱠᱟᱛᱮ ᱱᱚᱣᱟᱼ ᱯᱟᱨᱚᱢ ᱜᱟᱱᱚᱜ-ᱟ ᱥᱮ ᱪᱮᱫ ᱞᱮᱠᱟ ᱜᱟᱱᱚᱜ-ᱟ ᱡᱩᱫᱤ ᱱᱟᱦᱟᱜ ᱡᱩᱫᱤᱼ ᱡᱟᱦᱟᱸ ᱡᱩᱫᱤ ᱟᱵᱚ ᱛᱮᱦᱮᱧ ᱛᱟᱵᱚᱱᱼ ᱛᱮᱦᱮᱧ ᱛᱟᱵᱚᱱ ᱧᱤᱫᱟᱹ ᱥᱟᱠᱨᱟᱛ ᱛᱮᱦᱮᱧ ᱡᱩᱫᱤ ᱦᱚᱲᱴᱟᱜ ᱮ ᱜᱚᱛᱚᱭᱮᱱ ᱠᱷᱟᱱ, ᱛᱟᱦᱞᱮ ᱚᱱᱟ ᱟᱛᱳ ᱨᱮ ᱡᱟᱦᱟᱸ ᱫᱚᱼ ᱪᱤᱠᱟᱹᱭᱟᱠᱚ ᱢᱟᱱᱮ ᱟᱫᱚ ᱛᱚ ᱚᱱᱟ ᱟᱹᱛᱩᱳ ᱨᱮᱫᱚ ᱱᱟᱦᱟᱜ ᱩᱱᱤ ᱦᱚᱲ ᱢᱮᱜᱴᱟᱝ ᱜᱚᱛᱚᱭᱮᱱ ᱢᱟᱱᱮᱼ ᱥᱚᱢᱚᱭ ᱜᱮ ᱪᱷᱩᱣᱟᱹᱛ ᱮᱱᱟ ᱛᱟᱦᱞᱮ ᱚᱱᱟ ᱥᱮᱨᱢᱟ ᱫᱚ ᱚᱱᱟ ᱟᱹᱛᱳ ᱨᱮᱫᱚ ᱥᱟᱠᱨᱟᱛ ᱛᱚ ᱵᱟᱠᱚ ᱢᱟᱱᱟᱣ ᱜᱮᱭᱟ ᱟᱨ ᱡᱩᱫᱤᱭᱳ ᱱᱚᱝᱠᱟ ᱦᱚᱸ ᱦᱳᱭ ᱠᱟᱱᱟ ᱡᱮ ᱤᱧ ᱚᱱᱟᱼ ᱟᱛᱳ ᱨᱮ ᱢᱟᱱᱮ ᱛᱟᱦᱮᱸ ᱠᱚᱜ ᱜᱮᱭᱟ ᱠᱚ ᱢᱮᱱᱠᱷᱟᱱ ᱩᱱᱤᱭᱟᱜ ᱫᱤᱥᱚᱢ ᱢᱟᱱᱮᱼᱼ